ᱦᱮᱞᱳ
ᱦᱮᱸ
ᱟᱸᱡᱚᱢ ᱵᱤᱱᱫᱟ ᱵᱤᱱ ᱛᱚ
ᱦᱮᱸ ᱟᱸᱡᱚᱢ ᱫᱟᱞᱤᱧ
ᱚ ᱵᱮᱥ ᱵᱟᱲᱟ ᱜᱮᱭᱟᱵᱤᱱ ᱛᱟᱞᱦᱮᱞ
ᱦᱮᱸ ᱵᱮᱥ ᱫᱚ ᱵᱮᱥ ᱵᱟᱲᱟ ᱜᱮ ᱟᱯᱮᱜᱮ ᱜᱮ ᱪᱮᱜ ᱞᱮᱠᱟ ᱢᱮᱱᱟᱜ ᱠᱟᱜ ᱯᱮᱭᱟ?
ᱟᱞᱮ ᱦᱚᱸ ᱟᱞᱮ ᱦᱚᱸ ᱵᱮᱥ ᱵᱟᱲᱟ ᱜᱮ ᱟᱨ ᱚᱲᱟᱜ ᱠᱚᱨᱮᱜ?
ᱚᱲᱟᱜ ᱠᱚᱨᱮ ᱦᱚᱸ ᱱᱟᱯᱟᱭ ᱵᱟᱲᱟ ᱜᱮ
ᱟᱪᱪᱷᱟ ᱟᱪᱪᱷᱟ ᱦᱮᱸ ᱱᱟᱯᱟᱭ ᱛᱟᱦᱮᱸ ᱜᱮᱛᱚ ᱵᱮᱥᱟ
ᱱᱟᱯᱟᱭ ᱜᱮ ᱵᱮᱥᱟ ᱟᱨ ᱪᱮᱫᱠᱟ ᱚᱱᱛᱮ ᱫᱚ ᱱᱮᱛᱟᱨ ᱫᱚ?
ᱡᱟᱹᱯᱩᱫ ᱟᱣᱨᱤ‌ ᱟᱣᱨᱤ ᱟᱨ ᱨᱚᱦᱚᱭ ᱨᱚᱦᱚᱭ ᱫᱚ ᱦᱮᱸ ᱨᱚᱦᱚᱭ ᱫᱚ ᱱᱚᱜᱼᱚᱭ ᱥᱴᱟᱨᱴ ᱠᱟᱵ ᱦᱚᱞᱟ ᱢᱟᱦᱫᱮᱨ ᱠᱷᱚᱱ ᱦᱟᱸᱜ
ᱚ ᱫᱮᱞᱟ
ᱟᱯᱮ ᱥᱮ?
ᱟᱞᱮ ᱥᱮᱫ ᱫᱚ ᱚᱱᱠᱟ ᱟᱨᱠᱤ ᱫᱤᱱᱮᱨ ᱵᱮᱞᱟ ᱫᱟᱜ ᱮᱫᱟ ᱟᱫᱚ ᱢᱟᱱᱮ ᱟᱹᱭᱩᱵ ᱛᱮᱫᱚ ᱵᱟᱭ ᱫᱟᱜ ᱮᱫᱟ ᱛᱟᱨᱯᱚᱨᱮ ᱫᱚ ᱯᱚᱨᱮᱨ ᱫᱤᱱ ᱛᱮᱫᱚ ᱥᱮ ᱨᱚᱦᱚᱲᱚᱜ ᱠᱟᱱᱟ ᱠᱷᱮᱛ ᱠᱚ
ᱦᱩᱸ ᱦᱩᱸ ᱦᱩᱸ
ᱠᱚᱢ ᱠᱚᱢᱮ ᱫᱟᱜ ᱮᱟᱭ ᱟᱨᱠᱤ ᱡᱟᱹᱯᱩᱫ ᱫᱟᱜ ᱫᱚᱚ ᱠᱟᱹᱴᱤᱡ ᱫᱟᱜ ᱮᱟᱭ ᱟᱨᱚ ᱯᱷᱟᱸᱠᱟᱭᱮᱫᱟᱭ ᱟᱨᱠᱤ
ᱦᱮᱸ ᱦᱮᱸ ᱢᱟᱱᱮ ᱟᱹᱣᱨᱤᱯᱮ ᱟᱹᱣᱨᱤᱯᱮ ᱨᱚᱦᱚᱭᱟ ᱛᱟᱭᱛᱚ
ᱟᱣᱨᱤ ᱜᱟᱱ ᱜᱮ ᱵᱟᱝ ᱜᱟᱱᱚᱜ ᱠᱟᱱᱟ
ᱚᱻ ᱟᱞᱮ ᱫᱚ ᱦᱚᱸᱜᱼᱚᱭ ᱞᱮ ᱟᱨᱟᱢᱵᱚ ᱠᱟᱫᱟ ᱦᱟᱸᱜ ᱟᱞᱮ ᱥᱮᱫ ᱫᱚ ᱫᱚᱢᱮ ᱫᱟᱜ ᱫᱟᱭ ᱮ ᱱᱚᱜ ᱚᱭ ᱠᱤᱪᱷᱩ ᱫᱤᱱ ᱫᱷᱚᱨᱮ ᱫᱚ ᱟᱹᱰᱤ ᱫᱤᱱ ᱠᱷᱚᱱᱚᱡ ᱜᱮ ᱫᱚᱢᱮ ᱫᱟᱜ ᱮᱫᱭ
ᱚ ᱱᱟᱯᱟᱭ ᱜᱮᱛᱟᱞᱮ ᱟᱯᱮ ᱥᱮᱫ ᱫᱚ
ᱦᱮᱸ ᱦᱮᱸ ᱱᱟᱯᱟᱭ ᱜᱮ ᱟᱯᱮ ᱦᱚᱸ ᱛᱤᱥ ᱯᱮ ᱮᱦᱚᱵᱫᱟ ᱦᱟᱸᱜ?
ᱦᱮᱸ ᱟᱞᱮᱥᱮᱫ ᱫᱚ ᱫᱟᱜᱟᱭ ᱛᱚᱵᱮ ᱛᱚ ᱛᱤᱥᱮ ᱫᱟᱜ ᱫᱟ ᱦᱟᱜ ᱠᱷᱟᱱ
ᱟᱪᱪᱷᱟ ᱟᱪᱪᱷᱟ ᱵᱷᱟᱜᱮ ᱦᱟᱸᱜ ᱢᱟ ᱥᱟᱲᱵᱷᱚᱸᱜᱟ ᱵᱚᱞ ᱠᱟᱱᱟ ᱡᱮᱦᱮᱛᱩ
ᱦᱮᱸ ᱫᱟᱜ ᱫᱚᱭ ᱫᱟᱜᱮᱭᱟ ᱦᱟᱸᱜ ᱨᱚᱦᱚᱭ ᱦᱩᱭᱩᱜ ᱜᱮᱭᱟ ᱵᱟᱠᱷᱟᱡ ᱪᱮᱫ ᱵᱚᱱ ᱡᱚᱢᱟ ᱦᱟᱸᱜ
ᱦᱮᱸ ᱦᱮᱸ ᱟᱵᱚ ᱟᱵᱚ ᱥᱟᱱᱛᱟᱲ ᱦᱚᱲ ᱫᱚᱛᱚ ᱢᱟᱱᱮ ᱚᱱᱟ ᱩᱯᱚᱨ ᱜᱮ ᱱᱤᱨᱵᱷᱚᱨ ᱛᱟᱵᱚᱱ ᱡᱚᱛᱚ ᱠᱤᱪᱷᱩ ᱜᱮ ᱦᱳᱭᱥᱮ
ᱦᱮᱸ ᱟᱵᱚ ᱫᱚ ᱟᱨ ᱵᱟᱝᱵᱚᱱ ᱜᱟᱱᱟ ᱛᱚ ᱫᱮᱫ ᱞᱤᱧ ᱟᱵᱚ ᱟᱨ ᱩᱱᱟᱹᱜ ᱤᱭᱟᱹ ᱫᱚ ᱵᱟᱵᱚᱱ ᱫᱟᱲᱮᱭᱟᱜᱼᱟ ᱥᱮ ᱵᱟᱵᱚᱱ ᱪᱟᱥ ᱞᱮᱠᱷᱟᱡ ᱵᱟᱵᱚᱱ ᱠᱟᱹᱢᱤ ᱞᱮᱠᱷᱟᱡ ᱫᱚ
ᱦᱩᱸ ᱦᱩᱸ ᱦᱮᱸ ᱦᱮᱸ ᱟᱨ ᱫᱤᱠᱩ ᱫᱚ ᱫᱤᱠᱩ ᱫᱚ ᱧᱮᱞ ᱠᱚᱵᱤᱱ ᱥᱮ ᱵᱤᱱᱟᱹ ᱵᱟᱠᱚ ᱠᱟᱹᱢᱤ ᱨᱮᱦᱚᱸ ᱯᱩᱨᱟᱹ ᱫᱟᱬᱟᱱ ᱠᱚ ᱵᱮᱱᱟᱣ ᱡᱚᱱᱚᱜᱼᱟ ᱠᱤᱱᱛᱩ ᱟᱵᱚ ᱫᱚ ᱚᱱᱠᱟ ᱫᱚ ᱵᱟᱵᱚᱱ ᱫᱟᱲᱮᱭᱟᱜᱼᱟ ᱥᱮ
ᱮᱠᱫᱚᱢ ᱵᱟᱝ ᱩᱱᱠᱩᱣᱟᱜ ᱫᱚ ᱩᱱᱠᱩ ᱫᱚ ᱥᱮᱫᱟᱭ ᱠᱷᱚᱱ ᱜᱮᱛᱚ
ᱦᱮᱸ ᱦᱮᱸ ᱦᱮᱸ ᱩᱱᱠᱩ ᱫᱚ ᱟᱨᱚ ᱠᱩᱢᱲᱩ ᱵᱩᱫᱽᱫᱷᱤ ᱢᱮᱱᱟᱜ ᱛᱟᱠᱚᱣᱟ
ᱦᱮᱸ ᱟᱨ ᱟᱵᱚ ᱫᱚ ᱪᱮᱫ ᱚᱠᱟᱨᱮ ᱟᱵᱚ ᱫᱚᱵᱚ ᱢᱟᱱᱮ ᱵᱟᱵᱚᱱ ᱨᱚᱲᱟ ᱥᱮ ᱫᱚᱢᱮ ᱮᱟᱜ ᱵᱩᱡ ᱨᱮᱦᱚᱸ ᱵᱚᱱ ᱵᱟᱵᱚᱱ ᱨᱚᱲ ᱫᱟᱲᱮᱭᱟᱜᱼᱟ ᱟᱨᱠᱤ
ᱟᱵᱚ ᱫᱚ ᱠᱟᱹᱴᱤᱡ ᱛᱟᱭᱚᱢ ᱨᱮᱜᱮ ᱢᱮᱱᱟᱜ ᱵᱚᱱᱟ ᱞᱟᱦᱟ ᱠᱷᱚᱱ ᱜᱮ ᱛᱚ ᱛᱟᱭᱚᱢ ᱨᱮᱜᱮ ᱢᱮᱱᱟᱜ ᱵᱚᱱᱟ ᱟᱹᱰᱤ ᱯᱟᱹᱦᱤᱞ ᱠᱷᱚᱱ ᱜᱮ
ᱦᱮᱸ
ᱢᱟᱱᱮ ᱛᱟᱣ ᱵᱚᱦᱩᱛ ᱵᱚᱱ ᱞᱟᱦᱟ ᱤᱫᱤᱭ ᱠᱟᱱᱟ ᱠᱟᱨᱚᱱ ᱫᱚ ᱟᱵᱚᱨᱮᱱ ᱩᱱᱟᱜ ᱢᱟᱱᱮ ᱵᱷᱟᱨᱚᱛ ᱨᱮ ᱯᱩᱨᱟᱹ ᱨᱟᱥᱴᱨᱚᱯᱚᱛᱤ ᱛᱤᱸᱜᱩ ᱟᱠᱟᱱ ᱛᱟᱵᱚᱱᱟ ᱦᱳᱭᱥ ᱩᱱᱤ ᱦᱚᱸ ᱥᱟᱱᱛᱟᱲ ᱠᱟᱱᱟᱭ ᱢᱟᱱᱮ ᱵᱚᱦᱩᱛ ᱠᱟᱹᱴᱤᱡ ᱠᱟᱴᱤᱠ ᱵᱚᱱ ᱞᱟᱦᱟ ᱟᱠᱟᱱ ᱜᱮᱭᱟ
ᱦᱩᱸ ᱚᱱᱟ ᱛᱮᱜᱮ ᱵᱚᱱ ᱢᱟᱲᱟᱝ ᱪᱟᱞᱟᱣ ᱠᱟᱱᱟ ᱵᱟ
ᱦᱩᱸ ᱦᱩᱸ ᱦᱩᱸ ᱦᱩᱸ
ᱵᱟᱝ ᱦᱩᱭ ᱠᱚᱜ ᱛᱟᱵᱚᱱ ᱜᱮᱭᱟ ᱡᱟᱹᱱᱤᱡ
ᱦᱮᱸ ᱦᱮᱸ ᱦᱮᱸ ᱚᱱᱠᱟᱜᱮ ᱟᱵᱚ ᱠᱚᱦᱚᱸ ᱵᱚᱱ ᱪᱮᱥᱴᱟᱭᱟ ᱪᱮᱫᱵᱤᱱ ᱞᱟᱹᱭ ᱮᱫᱟ
ᱱᱮᱛᱟᱨ ᱵᱚᱱ ᱯᱟᱲᱦᱟᱜ ᱠᱟᱱᱛᱮ ᱞᱟᱹᱭ ᱫᱟᱹᱧ ᱟᱨᱠᱤ ᱠᱟᱹᱴᱤᱡ ᱵᱷᱩᱞ ᱵᱚᱱ ᱢᱟᱲᱟᱝ ᱪᱟᱞᱟᱣ ᱠᱟᱱᱟ
ᱦᱳᱭ ᱦᱳᱭ ᱦᱳᱭ ᱚᱱᱠᱟᱜᱮ ᱟᱵᱚ ᱦᱚᱸ ᱡᱩᱫᱤ ᱚᱱᱠᱟ ᱵᱚᱱ ᱯᱟᱲᱦᱟᱣ ᱤᱫᱤᱜᱼᱟ ᱛᱚ ᱵᱷᱟᱹᱜᱤ ᱴᱷᱤᱠ ᱦᱳᱭᱥᱮ ᱛᱟᱦᱚᱞᱮ ᱟᱵᱚ ᱦᱚᱸ ᱚᱱᱠᱟ ᱡᱟᱦᱟᱱᱟᱜ ᱵᱚᱱ ᱚᱱᱠᱟ ᱠᱟᱹᱴᱤᱡ ᱵᱚᱱ ᱩᱱᱚᱛᱤ ᱫᱟᱲᱮᱭᱟᱜᱼᱟ ᱛᱟᱦᱚᱞᱮ ᱟᱵᱚ ᱥᱚᱢᱟᱡᱽ ᱦᱚᱸ ᱠᱟᱹᱴᱤᱡ ᱩᱱᱚᱛᱤ ᱥᱮᱫ ᱪᱟᱞᱟᱜᱼᱟ ᱟᱨᱠᱤ ᱦᱳᱭ ᱦᱳᱭ ᱮᱠᱫᱚᱢ
ᱦᱮᱸ ᱟᱨ ᱱᱮᱛᱟᱨ ᱨᱮᱱ ᱜᱤᱫᱽᱨᱟᱹ ᱠᱚᱛᱚ ᱟᱵᱚ ᱥᱟᱶᱛᱟᱞ ᱦᱚᱸ ᱦᱟᱱᱮ ᱵᱟᱡᱟᱨ ᱫᱤᱥᱚᱢ ᱯᱟᱲᱦᱟᱣ ᱵᱚᱱ ᱵᱷᱮᱡᱟ ᱠᱟᱠᱚ ᱠᱟᱱᱟ ᱾
ᱦᱳᱭ, ᱟᱨ ᱱᱮᱛᱟᱨ ᱨᱮᱱ ᱡᱚᱛᱚ ᱜᱮ ᱧᱮᱞ ᱠᱚᱵᱤᱱ ᱥᱮ ᱟᱨ ᱤᱭᱟᱹ ᱦᱚᱸ ᱱᱤᱛᱚᱜ ᱫᱚ ᱚᱠᱚᱭ ᱦᱚᱸ ᱟᱵᱚ ᱥᱟᱱᱛᱟᱲ ᱠᱚ ᱠᱩᱲᱤ ᱜᱤᱫᱽᱟᱹᱨ ᱜᱮ ᱡᱟ ᱠᱚ ᱯᱟᱲᱦᱟᱜ ᱠᱟᱱᱟ, ᱠᱚᱲᱟ ᱜᱤᱫᱽᱟᱹᱨ ᱠᱚ ᱯᱟᱲᱦᱟᱜ ᱠᱟᱱᱟ ᱠᱤ ᱵᱟᱠᱚ ᱯᱟᱲᱦᱟᱜ ᱠᱟᱱᱟ ᱾ ᱡᱚᱛᱚ ᱦᱟᱹᱱᱠᱩ ᱜᱩᱡᱽᱨᱟᱴ ᱠᱟᱹᱢᱤ ᱠᱚ ᱪᱟᱞᱟᱜ ᱠᱟᱱᱟ, ᱜᱩᱡᱽᱨᱟᱴ ᱵᱳᱢᱵᱟᱭ ᱾
ᱟᱨ ᱪᱮᱫ ᱦᱚᱸ ᱵᱟᱵᱚᱱ ᱫᱟᱲᱮᱜᱼᱟ ᱾ ᱚᱱᱠᱟᱭᱟᱠ ᱾
ᱦᱳᱭ ᱦᱳᱭ ᱦᱳᱭ ᱾ ᱵᱚᱞᱮ ᱪᱮᱫ ᱦᱚᱸ ᱵᱟᱝ ᱦᱩᱭᱩᱜᱼᱟ? ᱯᱟᱲᱟᱣ ᱠᱟᱛᱮ ᱫᱚ ᱠᱤᱱᱛᱩ ᱟᱢ ᱡᱩᱫᱤ ᱢᱤᱫᱴᱮᱡ ᱪᱮᱥᱴᱟ ᱛᱟᱦᱮᱱ ᱛᱟᱢᱟ, ᱟᱢ ᱴᱷᱤᱠ ᱦᱩᱭᱩᱜ ᱛᱟᱢᱟ ᱦᱳᱭᱥ ᱥᱮ ᱾
ᱦᱮᱸ,
ᱚᱱᱠᱟ ᱜᱮ ᱵᱟᱠᱚ ᱵᱩᱡ ᱮᱫᱟ ᱾ ᱛᱷᱳᱲᱟ ᱧᱮᱞ ᱠᱚᱵᱤᱱ ᱥᱮᱟᱱ ᱮᱭᱤᱪᱮᱥ ᱯᱳᱨ ᱡ ᱜᱮ ᱯᱨᱟᱭᱲ ᱤᱭᱟᱹ ᱠᱚᱲᱟ ᱨᱮᱱᱟᱜ ᱥᱚᱝᱠᱷᱟ ᱫᱚ ᱠᱚᱢ ᱪᱟᱵᱟᱜᱼᱟ
ᱦᱮᱸ ᱠᱚᱲᱟ ᱜᱤᱫᱽᱨᱟᱹ ᱫᱚ ᱟᱫᱚ ᱵᱟᱝᱠᱚ ᱯᱟᱲᱦᱟᱜ ᱠᱟᱱᱟ ᱛᱚ, ᱡᱚᱛᱚ ᱵᱟᱭᱨᱮ ᱫᱤᱥᱚᱢ ᱠᱟᱹᱢᱤ ᱠᱚ ᱪᱟᱞᱟᱜ ᱠᱟᱱᱟ ᱾ ᱟᱨ ᱟᱵᱚ ᱫᱚ ᱠᱩᱲᱤ ᱜᱤᱫᱽᱨᱟᱹ ᱫᱚ ᱚᱠᱟᱨᱮᱢ ᱪᱟᱞᱟᱜᱼᱟ ᱵᱟᱢ ᱡᱟᱢᱟᱭ ᱵᱟᱝᱠᱚ ᱡᱟᱢᱟᱭ ᱫᱟᱲᱮᱭᱟᱵᱮᱱ ᱠᱷᱟᱡ ᱞᱟᱹᱭ ᱵᱤᱱ ᱦᱮᱸ ᱥᱮ ᱾ ᱪᱤᱠᱟᱹ ᱛᱮᱵᱤᱱ ᱪᱟᱞᱟᱜᱼᱟ ᱟᱫᱚ ᱟᱹᱵᱤᱱ ᱫᱚ ᱯᱟᱲᱦᱟᱜ ᱜᱮ ᱦᱩᱭᱩᱜ ᱛᱟᱹᱵᱤᱱᱟ ᱾
ᱦᱮᱸ ᱢᱮᱱᱫᱟᱹᱞᱤᱧ ᱠᱩᱲᱤ ᱜᱤᱫᱽᱨᱟᱹᱜ ᱛᱚ ᱠᱚᱱᱳ ᱥᱮᱵᱷ ᱵᱟᱹᱱᱩᱜ ᱾ ᱚᱠᱟᱨᱮᱢ ᱪᱟᱞᱟᱣ ᱦᱳᱭ ᱥᱮ?
ᱦᱮᱸ ᱟᱫᱚ ᱛᱟᱦᱚᱞᱮ
ᱩᱱᱠᱩ ᱠᱚ ᱞᱟᱹᱭ ᱨᱮᱦᱚᱸ ᱢᱟᱱᱮ ᱵᱟᱠᱚ ᱵᱟᱛᱟᱣ ᱤᱫᱤᱭᱮᱫᱟ ᱾
ᱦᱮᱸ, ᱞᱟᱹᱭ ᱫᱟᱞᱤᱧ ᱛᱤᱱᱟᱹᱜ ᱫᱷᱟᱹᱵᱤᱡ ᱵᱮᱱ ᱯᱟᱲᱦᱟᱣ ᱟᱠᱟᱱᱟ ᱛᱟᱦᱚᱞᱮ?
ᱟᱹᱞᱤᱧ ᱱᱚᱜᱼᱚᱭ ᱠᱚᱞᱮᱡᱽ ᱞᱤᱧ ᱞᱮᱵᱮᱫ ᱟᱠᱟᱫᱟ ᱾ ᱟᱹᱵᱤᱱ?
ᱟᱹᱞᱤᱧ ᱦᱚᱸ ᱠᱚᱞᱮᱡᱽ ᱨᱮ ᱜᱮᱞᱤᱧ ᱨᱟᱠᱟᱵ ᱠᱟᱱᱟ, ᱞᱮᱵᱮᱫ ᱟᱠᱟᱫᱟ ᱞᱤᱧ ᱟᱹᱞᱤᱧ ᱦᱚᱸ ᱯᱟᱲᱦᱟᱣ ᱫᱚ ᱪᱟᱞᱟᱜ ᱠᱟᱱ ᱜᱮᱭᱟ ᱾
ᱚ, ᱛᱟᱞᱦᱮ ᱯᱚᱨᱤᱠᱠᱷᱟ ᱠᱚᱫᱚ ᱦᱩᱭᱱᱟ ᱥᱮ ᱟᱹᱣᱨᱤ?
ᱦᱮᱸ, ᱦᱩᱭᱱᱟ ᱾ ᱛᱮᱦᱮᱱ ᱫᱷᱟᱹᱵᱤᱡ ᱪᱟᱵᱟᱭᱮᱱᱟ ᱟᱨᱠᱤ ᱛᱮᱦᱮᱧ ᱾
ᱚ ᱚ ᱪᱮᱫᱞᱮᱠᱟ ᱦᱩᱭᱱᱟ ᱛᱟᱦᱚᱞᱮ ᱯᱚᱨᱤᱥᱠᱷᱟ ᱠᱚ?
ᱱᱟᱯᱟᱭ ᱵᱟᱲᱟ ᱜᱮ ᱾
ᱦᱩᱸ, ᱦᱩᱸ ᱾ ᱦ
ᱩᱸᱦ ᱟᱨ ᱱᱮᱛᱟᱨ ᱫᱚ ᱡᱷᱚᱛᱚ ᱜᱮ ᱾ ᱱᱮᱛᱟᱨ ᱫᱚ ᱟᱵᱚ ᱢᱟᱱᱮ ᱠᱚᱲᱟ ᱦᱚᱯᱚᱱ ᱫᱚᱠᱚ ᱛᱟᱭᱚᱢᱚᱜ ᱠᱟᱱ ᱛᱟᱵᱚᱱᱟ ᱾ ᱟᱨᱠᱤ ᱡᱷᱚᱛᱚ ᱡᱟᱦᱟᱱᱟᱜ ᱠᱟᱛᱷᱟ ᱨᱮᱜᱮ ᱟᱨᱠᱤ ᱾ ᱞᱟᱦᱟᱨᱮ ᱵᱟᱹᱱᱩᱜ ᱠᱚᱣᱟ ᱟᱨ ᱢᱟᱱᱮ ᱯᱳᱭᱞᱳ ᱨᱮᱫᱚ ᱛᱚ ᱠᱚᱲᱟ ᱜᱤᱫᱽᱨᱟᱹ ᱜᱮ ᱛᱤᱜᱩᱱ ᱦᱩᱭᱩᱜ ᱟ ᱥᱮ ᱾
ᱦᱩᱸ, ᱦᱩᱸ, ᱦᱩᱸ ᱾ ᱚ ᱞᱟᱹᱭ ᱫᱟᱹᱞᱤᱧ ᱡᱮ ᱟᱹᱞᱤᱧᱟᱜ ᱵᱮᱠᱜᱨᱟᱣᱩᱱᱰ ᱨᱮ ᱡᱟᱦᱟᱱᱟᱜ ᱢᱟᱱᱮ ᱵᱤᱱ ᱟᱸᱡᱚᱢ ᱫᱟ ᱥᱟᱰᱮ ᱠᱚ? ᱟᱪᱪᱷᱟ ᱾ ᱢᱟᱱᱮ ᱫᱟᱜ ᱫᱟᱭ ᱛᱚ ᱾ ᱫᱟᱜ ᱮ ᱮᱦᱚᱵ ᱠᱮᱫᱟ ᱾
ᱦᱩᱸ, ᱫᱟᱜ ᱫᱚ ᱫᱚᱢᱮ ᱫᱟᱜᱮᱜ ᱾
ᱦᱩᱸ, ᱦᱩᱸ, ᱱᱤᱛᱚᱜ ᱫᱚ ᱯᱨᱚᱪᱩᱨᱮ ᱫᱟᱜ ᱮᱫᱟ ᱦᱟᱱᱮ ᱥᱮᱛᱟᱜ ᱠᱷᱚᱱᱮ ᱫᱟᱜ ᱤᱫᱤᱭᱮᱫ ᱜᱮᱭᱟ ᱾
ᱚ ᱡᱟᱞᱟ ᱾
ᱛᱟᱦᱚᱞᱮ ᱤᱭᱟᱹ ᱦᱳᱥᱴᱮᱞ ᱨᱮᱵᱤᱱ ᱛᱟᱦᱮᱱᱟ ᱥᱮ ᱟᱥᱟ ᱡᱟᱶᱟᱭᱟᱵᱤᱱ?
ᱟᱹᱞᱤᱧ ᱫᱚ ᱦᱳᱥᱴᱮᱞ ᱨᱮᱜᱮᱞᱤᱧ ᱛᱟᱦᱮᱱ ᱠᱟᱱᱟ, ᱚᱲᱟᱜ ᱠᱷᱚᱱ ᱫᱚ ᱥᱟᱺᱜᱤᱧᱚᱜ ᱠᱟᱱᱟ ᱟᱨᱠᱤ ᱾
ᱟᱪᱪᱷᱟ ᱟᱪᱪᱷᱟ ᱾ ᱟᱨ ᱛᱟᱞᱦᱮ ᱦᱳᱥᱴᱮᱞ ᱨᱮ ᱪᱮᱫ ᱠᱚᱠᱚ ᱢᱟᱱᱮ ᱤᱥᱤᱱ ᱵᱟᱥᱟᱝ ᱜᱮᱭᱟ ᱠᱚ?
ᱤᱥᱤᱱ ᱵᱟᱥᱟᱝ ᱫᱚ ᱪᱮᱜ ᱠᱟ ᱟᱨ ᱵᱚᱨᱥᱟ ᱠᱟᱞ ᱨᱮᱫᱚ ᱪᱮᱫ ᱮᱢ ᱧᱟᱢᱟ?
ᱢᱟᱱᱮ ᱡᱮᱢᱚᱱ ᱥᱚᱵᱽᱡᱤ ᱛᱟᱦᱮᱱᱟ ᱛᱮᱢᱚᱱ ᱛᱟᱭ ᱛᱚ?
ᱦᱳᱥᱴᱮᱞ ᱠᱚᱨᱮ ᱫᱚ ᱥᱚᱥᱛᱟ ᱛᱚ ᱡᱟᱦᱟᱸ ᱜᱮ ᱧᱟᱢᱚᱜᱼᱟ, ᱚᱱᱟ ᱜᱮᱠᱚ ᱩᱛᱩ ᱫᱟᱠᱟᱭᱟ ᱟᱨ
ᱦᱮᱸ ᱦᱮᱸ ᱾
ᱚᱱᱠᱟᱱᱟᱜ ᱤᱭᱟᱹ ᱫᱚ ᱵᱟᱝ ᱾ ᱵᱷᱟᱹᱜᱤ ᱵᱷᱟᱹᱜᱤ ᱫᱚ ᱟᱫᱚ ᱵᱷᱟᱹᱜᱤ ᱫᱚ ᱵᱷᱟᱹᱜᱤ ᱜᱮ ᱠᱚ ᱩᱛᱩ ᱫᱟᱠᱟ ᱟᱞᱮ ᱜᱮᱭᱟ ᱾
ᱦᱚᱸ ᱦᱚᱸ᱾
ᱥᱚᱯᱛᱟᱦᱚ ᱨᱮ ᱵᱟᱨᱫᱷᱟᱣ ᱠᱟᱛᱮᱫ ᱡᱤᱞ ᱦᱟᱹᱠᱩ ᱠᱚ ᱦᱩᱭᱩᱜ ᱜᱮᱭᱟ᱾ ᱟᱹᱵᱤᱱ ᱫᱚ ᱛᱟᱦᱚᱞᱮ᱾
ᱟᱹᱞᱤᱧ ᱦᱚᱸ ᱚᱱᱠᱟ ᱜᱮ᱾ ᱟᱹᱞᱤᱧ ᱦᱚᱸ ᱚᱱᱠᱟ ᱦᱳᱥᱴᱮᱞ ᱨᱮᱜᱮᱞᱤᱧ ᱛᱟᱦᱮᱱᱟ᱾
ᱦᱩᱸ
ᱟᱹᱞᱤᱧ ᱦᱚᱸ ᱚᱱ ᱠᱟ ᱟᱞᱮ ᱦᱚᱸ ᱚᱱᱠᱟ ᱜᱮᱠᱚ ᱩᱛᱩ ᱟᱞᱮ ᱦᱳᱥᱴᱮᱞ ᱨᱮ ᱛᱟᱦᱮᱸ ᱵᱚᱞᱛᱮ ᱜᱮ ᱡᱟᱦᱟᱸ ᱥᱚᱥᱛᱟᱜᱼᱟ᱾ ᱚᱱᱟᱜᱮ ᱰᱷᱮᱨ ᱠᱚ ᱮᱠᱫᱚᱢ ᱠᱚ ᱩᱛᱩ ᱜᱚᱜ ᱟᱠᱚᱣᱟ ᱦᱳᱭᱥᱮ᱾
ᱦᱩᱸ᱾
ᱟᱨ ᱟᱹᱞᱤᱧ ᱦᱚᱸ ᱵᱷᱟᱜᱤ ᱵᱟᱹᱞᱤᱧ ᱵᱩᱡᱟ ᱚᱱᱠᱟᱱᱟᱜ ᱩᱛᱩ ᱠᱚ ᱡᱚᱢ᱾
ᱟᱪᱪᱷᱟ ᱦᱮᱸ ᱵᱟᱝ ᱥᱤᱵᱤᱞ ᱢᱩᱪᱟ ᱫᱚ ᱟᱨᱠᱤ᱾
ᱦᱮᱸ, ᱦᱮᱸ, ᱦᱮᱸ ᱾
ᱦᱩᱸ
ᱟᱨ ᱚᱸᱰᱮ ᱛᱟᱦᱚᱞᱮ ᱛᱤᱱᱟᱹᱜ ᱜᱟᱱ ᱦᱚᱲ ᱯᱮ ᱛᱟᱦᱮᱱ ᱜᱮᱭᱟ ᱦᱳᱥᱴᱮᱞ ᱨᱮᱫᱚ?
ᱛᱟᱦᱮᱱ ᱜᱮᱭᱟᱞᱮ ᱮᱠᱥᱚ ᱰᱮᱲᱥᱚ ᱜᱟᱱ ᱚᱱᱠᱟ ᱦᱩᱭᱩᱜᱼᱟ ᱾
ᱚ ᱢᱟᱱᱮ ᱥᱩᱫᱷᱩ ᱥᱟᱱᱛᱟᱲ ᱜᱮ ᱥᱮ ᱟᱨᱦᱚᱸ ᱡᱟᱦᱟᱱ ᱪᱤᱞᱤ᱾
ᱥᱟᱱᱛᱟᱲ ᱢᱩᱰᱟᱹ ᱠᱚ ᱢᱮᱱᱟᱜ ᱠᱚᱣᱟ᱾
ᱢᱟᱱᱮ ᱵᱟᱱᱟᱨ ᱢᱮᱥᱟ᱾
ᱩᱱᱠᱩ ᱡᱟᱦᱟᱸᱭ ᱮᱥᱴᱤ ᱮᱥᱴᱤ ᱟᱨ ᱮᱥ ᱥᱤ ᱠᱟᱥᱴ ᱨᱮᱠᱚ ᱯᱟᱲᱟᱜᱼᱟ ᱟᱨᱠᱤ᱾ ᱟᱹᱫᱤᱵᱟᱹᱥᱤ ᱢᱤᱫᱴᱮᱱ ᱦᱳᱥᱴᱮᱞ ᱢᱮᱱᱟᱜ ᱟᱠᱟᱫᱟ ᱚᱸᱰᱮᱞᱮ ᱛᱟᱦᱮᱱ ᱜᱮᱭᱟ᱾
ᱟᱪᱪᱷᱟ᱾
ᱦᱮᱸ᱾
ᱛᱟᱦᱚᱞᱮ ᱤᱭᱟᱹ ᱢᱟᱱᱮ ᱟᱯᱮ ᱩᱱᱠᱩ ᱩᱱᱠᱩ ᱥᱚᱸᱜᱮ ᱫᱚᱯᱮ ᱜᱟᱛᱮ ᱵᱟᱲᱟᱜ ᱜᱮᱥᱮ ᱵᱟᱝ? ᱦᱚᱸ ᱜᱟᱛᱮ ᱵᱟᱲᱟᱜ ᱜᱮᱭᱟ ᱯᱮᱥᱮ ᱵᱟᱝ?
ᱜᱟᱛᱮ ᱵᱟᱲᱟ ᱫᱚ ᱦᱩᱭᱩᱜ ᱜᱮᱭᱟ ᱟᱨᱠᱤ ᱠᱚᱞᱮᱡᱽ ᱠᱚ ᱪᱟᱞᱟᱜ ᱦᱤᱡᱩᱜ ᱜᱟᱛᱮᱜ ᱾ ᱜᱟᱛᱮ ᱞᱟᱜᱟᱜ ᱜᱮᱭᱟ ᱮᱠᱞᱟ ᱛᱚ ᱟᱨ ᱵᱟᱟᱹᱵᱤᱱ ᱫᱟᱬᱟᱱᱟ ᱦᱟᱜ ᱠᱷᱟᱱ᱾ ᱟᱫᱚ ᱪᱟᱞᱟᱜ ᱦᱤᱡᱩᱜ ᱞᱟᱹᱜᱤᱫ ᱫᱚ ᱜᱟᱛᱮ ᱫᱚ ᱫᱚᱨᱠᱟᱨ ᱜᱮᱛᱚ᱾
ᱦᱩᱸ ᱟᱨ ᱛᱟᱞᱮ ᱠᱚᱞᱮᱡᱽ ᱨᱮ ᱢᱟᱥᱴᱟᱨ ᱠᱚ ᱪᱮᱫ ᱞᱮᱠᱟ?
ᱠᱚᱞᱮᱡᱽ ᱨᱮᱱ ᱢᱟᱥᱴᱟᱨ ᱱᱟᱯᱟᱭ ᱫᱚᱠᱚ ᱱᱟᱯᱟᱭ ᱜᱮᱭᱟ ᱯᱟᱲᱦᱟᱣ ᱠᱚ ᱵᱷᱟᱜᱤ ᱜᱮᱭᱟ ᱯᱟᱲᱦᱟᱣ ᱟᱱᱮᱡ ᱟᱠᱚ᱾
ᱟᱪᱪᱷᱟ ᱟᱨ ᱨᱳᱡᱽ ᱨᱳᱡᱽ ᱠᱟᱞᱟᱥ ᱦᱩᱭᱩᱜᱼᱟ ᱥᱮ ᱵᱟᱝ?
ᱨᱚᱡᱽ ᱨᱚᱡᱽ ᱦᱮᱸ ᱦᱩᱭᱩᱜᱼᱟ ᱟᱨᱠᱤ ᱟᱨ ᱡᱮᱫᱤᱱ ᱵᱟᱝ ᱦᱩᱭᱩᱜᱼᱟ ᱩᱱ ᱦᱤᱞᱳᱜ ᱫᱚᱠᱚ ᱞᱟᱹᱭ ᱠᱮᱫ᱾ ᱪᱤᱠᱟᱹᱜᱼᱟ ᱡᱮ ᱵᱟᱝ ᱦᱩᱭᱩᱜᱼᱟ ᱦᱟᱸᱜ ᱟᱨᱠᱤ ᱛᱮᱦᱮᱱ ᱫᱚ ᱵᱟᱝ ᱦᱩᱭᱩᱜᱼᱟ ᱥᱮ ᱜᱟᱯᱟ ᱵᱟᱝ ᱦᱩᱭᱩᱜᱼᱟ᱾ ᱚᱱᱠᱟ ᱠᱚ ᱡᱟᱱᱟᱣᱱᱤᱡ ᱜᱮᱭᱟ᱾
ᱟᱪᱪᱷᱟᱻ᱾
ᱟᱵᱤᱱᱟᱜ ᱠᱚᱞᱮᱡᱽ ᱜᱮ ᱪᱮᱫ ᱞᱮᱠᱟ?
ᱟᱞᱮᱱᱟᱜ ᱦᱚᱸ ᱚᱱᱠᱟᱜᱮ᱾
ᱚᱸ᱾
ᱟᱨ ᱟᱹᱞᱤᱧᱟᱜ ᱫᱚ ᱵᱮᱥᱤᱨ ᱵᱷᱟᱜᱽ ᱫᱚ ᱩᱱᱟᱹᱜ ᱵᱟᱠᱚ᱾ ᱵᱟ ᱵᱟᱝ ᱩᱱᱟᱹᱜ ᱫᱚ ᱵᱮᱥᱤ ᱦᱚᱭᱛᱳ ᱢᱮᱡᱚᱨ ᱠᱟᱞᱟᱥ ᱛᱮᱫ ᱦᱩᱭᱩᱜᱼᱟ ᱟᱨ ᱦᱟᱱᱟ ᱠᱚᱫᱚ ᱾ ᱫᱚ ᱦᱟᱸᱜ ᱵᱟᱝ ᱦᱩᱭᱩᱜᱼᱟ ᱚᱱᱠᱟᱭ ᱜᱮᱭᱟ ᱠᱚ ᱯᱟᱨᱟᱭ ᱜᱮ ᱚᱱᱠᱟᱞᱤᱧ᱾ ᱪᱟᱞᱟᱜ ᱟᱹᱞᱤᱧ ᱦᱤᱡᱩᱜ ᱟᱹᱞᱤᱧ ᱚᱱᱠᱟ ᱠᱟᱹᱴᱤᱡ ᱟᱥᱠᱮᱛ ᱫᱚᱞᱤᱧ ᱵᱩᱡᱟ ᱢᱟᱱᱮ ᱵᱮᱠᱟᱨ ᱵᱮᱠᱟᱨ ᱫᱚ᱾ ᱪᱟᱞᱟᱣ ᱠᱟᱛᱮᱜ ᱦᱮᱡᱸ᱾
ᱦᱮᱸ ᱯᱚᱭᱥᱟ ᱞᱚᱥ ᱠᱟᱱ ᱟᱨᱠᱤ ᱠᱷᱚᱨᱚᱪ᱾ ᱟᱨ ᱟᱵᱚ ᱫᱚ ᱚᱠᱟᱨᱮ ᱯᱚᱭᱥᱟ ᱫᱚᱢ ᱧᱟᱢᱟ ᱵᱟᱢ ᱠᱟᱹᱢᱤ ᱞᱮᱠᱷᱟᱱᱡ ᱚᱲᱟᱜ ᱦᱚᱲ ᱦᱚᱸ ᱚᱠᱟᱮᱠᱚ ᱧᱟᱢᱟ᱾ ᱞᱟᱹᱭ ᱵᱤᱱ ᱦᱮᱸ ᱥᱮ᱾
ᱟᱪᱪᱷᱟ ᱟᱪᱪᱷᱟ᱾
ᱦᱩᱸ᱾
ᱚᱱᱟᱜᱮ ᱟᱨ ᱚᱱᱠᱟ ᱨᱳᱡ ᱜᱮᱞᱤᱤᱧ ᱪᱟᱞᱟᱜ ᱠᱟᱱᱟ ᱚᱱᱠᱟ ᱢᱟᱡᱷᱮ ᱢᱚᱫᱽᱫᱷᱮ ᱯᱚᱨ᱾ ᱛᱟᱦᱚᱞ ᱟᱨᱠᱤ ᱚᱱᱠᱟᱞᱤᱤᱧ ᱪᱟᱞᱟᱣ ᱵᱟᱲᱟᱭᱮᱫᱱᱟ ᱟᱨ ᱤᱭᱟᱹ ᱪᱟᱞᱟᱣ ᱠᱟᱛᱮ ᱫᱩᱲᱩᱵ ᱠᱚᱜᱼᱟ ᱵᱮᱥ᱾ ᱟᱨ ᱢᱮᱥᱮᱡᱽ ᱨᱮ ᱜᱽᱨᱩᱯ ᱠᱚᱨᱮ ᱢᱮᱥᱮ ᱦᱩᱭᱩᱜᱼᱟ ᱚᱱᱟ ᱦᱚᱸ ᱠᱳᱱᱳ ᱨᱤᱯᱞᱟᱭ ᱵᱟᱠᱚ ᱮᱢᱚᱜᱼᱟ ᱥᱮᱨ ᱠᱚ᱾
ᱚᱸ ᱡᱟᱞᱟ ᱦᱮᱸ ᱚᱱᱠᱟ ᱜᱮ ᱟᱨᱠᱤ ᱪᱤᱠᱟᱹᱭᱟᱵᱤᱱ ᱟᱫᱚ ᱱᱮᱛᱟᱨ ᱫᱚ ᱦᱟᱨᱟ ᱠᱟᱱᱟ ᱵᱤᱱ ᱠᱚᱞᱮᱡᱽ ᱨᱮᱵᱤᱱ ᱯᱟᱲᱦᱟᱜ ᱠᱟᱱᱟ ᱱᱤᱡᱮ ᱛᱮ ᱜᱮ ᱡᱟᱦᱟᱱᱟᱜ ᱠᱚᱥᱪᱮᱱ ᱠᱚ ᱠᱟᱞᱮᱠᱴ ᱠᱟᱛᱮᱫ ᱢᱟᱱᱮ ᱦᱟᱛᱟᱣ
ᱦᱩᱸ ᱦᱩᱸ ᱱᱤᱛ ᱫᱚ ᱢᱟᱱᱮ ᱵᱚᱦᱩ ᱨᱚᱠᱚᱢ ᱮᱯ ᱩᱰᱩᱠ ᱟᱠᱟᱱᱟ ᱛᱚ ᱦᱳᱭ ᱥᱮ
ᱦᱮᱸ ᱢᱟᱹᱱᱢᱤ ᱡᱤᱵᱚᱱ ᱜᱮ ᱚᱱᱠᱟᱱᱟ ᱟᱨᱠᱤ
ᱦᱩᱸ ᱦᱩᱸ ᱟᱨ ᱵᱟᱝ ᱟᱨ ᱱᱤᱛᱚᱜ ᱥᱚᱨᱠᱟᱨ ᱮ ᱪᱮᱧᱡᱽ ᱠᱟᱱᱟ ᱞᱟᱹᱭ ᱫᱟᱠᱚ ᱛᱚ ᱱᱤᱛᱚᱜ ᱫᱚ ᱯᱩᱨᱟᱹ ᱵᱟᱫᱷᱚᱛᱟᱢᱩᱞᱚᱠ ᱩᱱᱠᱩ ᱯᱩᱨᱟᱹ ᱛᱟᱦᱮᱱ ᱜᱮ ᱦᱩᱭᱩᱜᱼᱟ ᱛᱚ ᱦᱮᱸ ᱢᱟᱱᱮ ᱤᱥᱴᱩᱰᱮᱱᱴ ᱦᱚᱸ ᱪᱟᱞᱟᱜ ᱞᱟᱜᱟᱜᱼᱟ ᱟᱨ ᱢᱟᱥᱴᱟᱨ ᱠᱚᱦᱚᱸ ᱟᱨᱠᱤ ᱯᱟᱲᱦᱟᱣ ᱟᱱᱤᱡ ᱞᱟᱜᱟᱜᱼᱟ ᱦᱳᱭ ᱥᱮ
ᱦᱮᱸ
ᱚᱱᱠᱟ ᱡᱩᱫᱤ ᱠᱚ ᱤᱭᱟᱹᱭᱟ ᱛᱟᱦᱞᱮ ᱠᱟᱹᱴᱤᱡ ᱦᱮᱸ ᱦᱮᱸ ᱮᱠᱷᱚᱱᱳ ᱛᱚ
ᱚᱱᱠᱟ ᱠᱷᱟᱱ ᱢᱟ ᱚᱱᱠᱟ ᱠᱷᱟᱱ ᱢᱟ ᱱᱟᱯᱟᱭ ᱠᱟᱛᱷᱟ ᱪᱮᱫᱟᱜ ᱥᱮ ᱟᱹᱞᱤᱧ ᱫᱚᱞᱤᱧ ᱞᱟᱹᱭᱟ᱾ ᱚᱱᱠᱟ ᱫᱚ ᱦᱩᱭ ᱫᱚᱨᱠᱟᱨ ᱜᱮ ᱠᱟᱱᱟ᱾
ᱠᱟᱨᱚᱱ ᱫᱚ ᱟᱹᱰᱤ ᱦᱚᱲᱟᱜ ᱴᱤᱭᱩᱥᱮᱱ ᱵᱟᱠᱚ ᱯᱟᱲᱦᱟᱜ ᱜᱮᱭᱟ ᱥᱮ ᱦᱮᱸᱥᱮ᱾
ᱦᱮᱸ ᱡᱮᱢᱚᱱ ᱟᱹᱞᱤᱧ ᱜᱮ ᱵᱟᱹᱞᱤᱧ ᱯᱟᱲᱦᱟᱜᱼᱟ ᱟᱨᱠᱤ
ᱟᱪᱪᱷᱟ
ᱯᱚᱭᱥᱟ ᱵᱟᱝ ᱛᱟᱦᱮᱸ ᱞᱮᱱᱠᱷᱟᱡ ᱚᱠᱟ ᱨᱮ ᱵᱮᱱ ᱯᱟᱲᱦᱟᱜᱼᱟ ᱢᱟᱥᱴᱟᱨ ᱠᱚ ᱡᱟ ᱠᱟᱛᱮᱫ ᱠᱚ ᱦᱟᱛᱟᱣᱟ ᱫᱩ ᱦᱟᱡᱟᱨ ᱛᱤᱱ ᱦᱟᱡᱟᱨ ᱠᱟᱛᱮᱫ ᱡᱩᱫᱤ ᱠᱚ ᱦᱟᱛᱟᱣ ᱛᱟᱵᱤᱱᱟ ᱚᱠᱟ ᱨᱮ ᱫᱚ ᱟᱵᱤᱱ ᱫᱚ ᱴᱟᱠᱟ ᱫᱚᱵᱤᱱ ᱧᱟᱢᱟ ᱚᱠᱟ ᱨᱮ ᱚᱠᱟ ᱴᱟᱠᱟ ᱛᱮᱵᱤᱱ ᱯᱟᱲᱦᱟᱜᱼᱟ ᱠᱚᱞᱮᱡᱽ ᱨᱮᱭᱟᱜ ᱦᱟᱱᱮ ᱯᱷᱨᱚᱢ ᱯᱷᱤᱞᱟᱯ ᱢᱟᱱᱮ ᱚᱱᱟ ᱴᱟᱠᱟ ᱠᱚᱦᱚᱸ ᱞᱟᱜᱟᱣᱮᱫ ᱵᱤᱱᱟ ᱟᱹᱵᱤᱱ ᱫᱚ ᱥᱟᱵ ᱠᱟᱜ ᱵᱤᱱ ᱪᱟᱨ ᱦᱟᱡᱟᱨ ᱠᱟᱛᱮᱫ ᱵᱚᱪᱷᱚᱨ ᱵᱚᱪᱷᱚᱨ ᱟᱨᱦᱚ ᱢᱟᱥ ᱨᱮ ᱢᱮᱱᱟᱜ ᱛᱟᱵᱤᱱᱟ ᱦᱤᱡᱩᱜ ᱪᱟᱞᱟᱜ ᱠᱷᱚᱨᱪᱟ ᱡᱚᱢ ᱠᱷᱚᱨᱪᱟ ᱛᱤᱱᱟᱹᱜ ᱠᱤᱪᱷᱩ
ᱦᱩᱸ ᱦᱩᱸ ᱦᱩᱸ
ᱟᱨ ᱚᱲᱟᱜ ᱠᱚᱨᱮᱱᱟᱜ ᱦᱚᱸ ᱥᱮ ᱧᱮᱞ ᱦᱩᱭᱩᱜᱼᱟ, ᱱᱤᱡᱮᱨ ᱢᱚᱛᱚ ᱧᱮᱞ ᱠᱟᱛᱮᱜ ᱛᱚ ᱵᱟᱭ ᱦᱳᱭᱳᱜᱼᱟ ᱾
ᱦᱳᱭᱸ ᱦᱳᱭᱸ ᱮᱠᱫᱚᱢ, ᱟᱨ ᱢᱟᱱᱮ ᱠᱚᱞᱮᱡᱽ ᱨᱮᱱᱟᱜ ᱦᱚᱛᱚ ᱛᱚ ᱜᱟᱡᱮ ᱠᱚ ᱵᱟᱹᱲᱛᱤ ᱠᱟᱫᱟ ᱦᱳᱭ ᱥᱮᱢ
ᱦᱮᱸ, ᱦᱟᱱᱮ ᱵᱚᱪᱷᱚᱨ ᱨᱮ ᱛᱟᱵᱮᱱ ᱪᱟᱥ ᱥᱟᱲᱮ ᱪᱟᱨ ᱦᱟᱡᱟᱨ ᱪᱟᱨ ᱦᱟᱡᱟᱨ ᱾
ᱦᱩᱸ ᱦᱩᱸ ᱢᱟᱱᱮ ᱯᱳᱭᱞᱳ ᱨᱮᱜᱮ ᱩᱱᱟᱹᱜ ᱠᱚ ᱦᱟᱛᱟᱣ ᱠᱮᱫᱟ, ᱟᱨᱚ ᱫᱚ ᱛᱤᱱᱟᱹᱜ ᱠᱚ ᱦᱟᱛᱟᱣ
ᱦᱮᱸ ᱟᱨᱦᱚ ᱥᱮᱢᱤᱥᱴᱟᱨ ᱠᱤᱪᱷᱩ ᱢᱮᱱᱟᱜ ᱛᱟᱵᱤᱱᱟ?
ᱦᱩᱸ ᱦᱩᱸ ᱦᱩᱸ
ᱥᱚ ᱵᱟᱨᱚᱥᱚ ᱚᱱᱠᱟ ᱯᱚᱱᱮᱨᱚᱥᱚ ᱪᱮᱫ ᱞᱮᱠᱟ ᱦᱮᱸ ᱥᱮ, ᱟᱨ ᱩᱱᱟᱹᱜ ᱩᱱᱟᱹᱜ ᱴᱟᱠᱟ ᱚᱠᱟ ᱫᱚ ᱚᱠᱟᱨᱮᱵᱤᱱ ᱧᱟᱢᱟ, ᱟᱨ ᱩᱱᱟᱹᱜ ᱫᱚ ᱥᱚᱨᱠᱟᱨ ᱦᱚᱸ ᱥᱠᱚᱞᱟᱨᱥᱤᱯ ᱫᱚ ᱦᱟᱸᱜ ᱵᱟᱭ ᱮᱢᱟᱵᱚᱱ ᱠᱟᱱᱟ ᱾ ᱢᱟᱱᱮ ᱵᱷᱩᱛᱤ ᱵᱟᱠᱷᱨᱟ ᱛᱮᱛᱚ ᱦᱟᱸᱜ ᱵᱟᱭ ᱮᱢᱟᱵᱚᱱᱟ, ᱟᱵᱚ ᱫᱚ ᱥᱩᱫᱩ ᱛᱟᱦᱮᱱ ᱵᱷᱟᱠᱷᱨᱟ ᱵᱟᱠᱷᱟᱱ ᱫᱚ ᱴᱤᱭᱩᱥᱚᱱ ᱠᱷᱚᱨᱪᱟ ᱚᱱᱟ ᱠᱚᱭ ᱮᱢᱟᱵᱚᱱ ᱠᱟᱱᱟ ᱾
ᱦᱩᱸ ᱦᱩᱸ
ᱫᱚᱥ ᱦᱟᱡᱟᱨᱮ ᱮᱢᱟᱢᱟᱭ ᱚᱠᱟ ᱨᱮᱫᱚ ᱚᱱᱟ ᱛᱮᱫᱚ ᱡᱟᱦᱟᱱᱟᱜ ᱦᱩᱭᱩᱜᱼᱟ ᱠᱤ, ᱵᱟᱝ ᱫᱚ ᱢᱮᱥ ᱵᱷᱟᱲᱟᱢ ᱮᱢᱟ ᱵᱟᱝ ᱫᱚ ᱠᱚᱞᱮᱡᱽ ᱵᱷᱟᱲᱟᱢ ᱮᱢ ᱾
ᱢᱟᱱᱮ ᱚᱱᱟ ᱫᱚ ᱢᱤᱫᱴᱮᱝ ᱵᱳᱭ ᱠᱤᱨᱤᱧ ᱛᱮᱜᱮ ᱛᱚ ᱯᱩᱨᱟᱹ ᱦᱟᱯ ᱯᱟᱨᱥᱮᱱ ᱪᱟᱞᱟᱜᱼᱟ ᱦᱳᱭ ᱥᱮ᱾
ᱦᱮᱸ
ᱵᱳᱭ ᱠᱚᱫᱚ ᱛᱚ ᱠᱤᱨᱤᱧ ᱞᱟᱜᱟᱜ ᱜᱮᱭᱟ ᱾ ᱦᱩᱸ ᱦᱩᱸ, ᱮᱜᱽᱫᱚᱢ
ᱯᱟᱲᱦᱟᱣ ᱠᱟᱛᱮᱫ ᱡᱟᱦᱟᱱᱟᱜ ᱵᱟᱵᱤᱱ ᱪᱤᱠᱟᱹ ᱫᱟᱲᱮᱜ ᱠᱷᱟᱱ ᱫᱚ ᱟᱫᱚ
ᱦᱮᱸ ᱦᱮᱸ ᱦᱮᱸ, ᱦᱳᱭ ᱢᱟᱱᱮ ᱛᱚᱠᱚᱭ ᱫᱚᱵᱤᱱ ᱞᱟᱹᱭᱟ ᱡᱮ ᱵᱮᱠᱟᱨ ᱜᱮ ᱦᱩᱭᱱᱟ ᱦᱳᱭ ᱥᱮ ᱾
ᱦᱮᱸ ᱢᱟᱲᱟᱝ ᱥᱮᱫ ᱞᱟᱦᱟᱜ ᱞᱟᱹᱜᱤᱫ ᱜᱮ ᱯᱟᱲᱦᱟᱜ ᱦᱩᱭᱩᱜ ᱠᱟᱱᱟ ᱛᱚ, ᱟᱫᱚ ᱪᱮᱫ ᱞᱮᱠᱟ,
ᱦᱮᱸ ᱟᱨ ᱟᱵᱚ ᱫᱚ ᱯᱨᱟᱭ ᱜᱮ ᱯᱨᱟᱭ ᱜᱮ ᱟᱹᱰᱤ ᱦᱚᱲ ᱚᱱᱠᱟ ᱠᱚ ᱱᱚᱝᱠᱟ ᱠᱚ ᱯᱟᱲᱦᱟᱜ ᱠᱟᱱᱟ, ᱟᱨ ᱠᱚ ᱡᱟᱢᱟᱭᱚᱜ ᱠᱟᱱᱟ ᱛᱚ ᱾ ᱚᱱᱟᱛᱮ ᱜᱚᱜᱚ ᱵᱟᱵᱟ ᱠᱚ ᱟᱫᱚ ᱠᱚ ᱞᱟᱹᱭᱟ ᱡᱮ ᱱᱚᱝᱠᱟ ᱯᱮ ᱯᱟᱲᱦᱟᱜᱟ ᱟᱨ ᱯᱮ ᱱᱚᱝᱠᱟᱭ ᱯᱮ, ᱦᱟᱱᱠᱟᱭ ᱯᱮ, ᱦᱳᱭ ᱥᱮ ᱾
ᱦᱮᱸ ᱦᱳᱭ ᱟᱫᱚ
ᱯᱟᱲᱦᱟᱣ ᱠᱟᱛᱮ ᱵᱟᱝ ᱥᱮ,
ᱦᱮᱸ, ᱟᱫᱚ ᱵᱮᱱ ᱪᱤᱠᱟᱹᱭᱟ ᱾
ᱦᱮᱸ
ᱯᱟᱲᱦᱟᱜ ᱜᱮ ᱞᱟᱜᱟᱣ ᱵᱚᱱᱟ᱾ ᱱᱤᱡᱮᱨᱟᱜ ᱡᱟᱸᱜᱟ ᱛᱮᱢ ᱛᱤᱸᱜᱩ ᱞᱮᱱᱠᱷᱟᱱ ᱦᱟᱯᱮᱱ ᱫᱤᱱ ᱢᱟᱱᱮ- ᱜᱚᱜᱚ-ᱵᱟᱵᱟ ᱥᱩᱠ ᱨᱮᱢ ᱫᱚᱦᱚ ᱫᱟᱲᱮ
ᱦᱩᱸ ᱦᱩᱸ ᱦᱩᱸ᱾ ᱟᱨ ᱱᱤᱡᱮᱨ ᱜᱤᱫᱽᱨᱟᱹ ᱯᱤᱫᱽᱨᱟᱹ ᱠᱚ ᱢᱟᱱᱮ ᱟᱜ ᱢᱟᱱᱮ ᱟᱵᱚ- ᱪᱮᱫ ᱞᱮᱠᱟ ᱵᱚᱱ ᱠᱚᱥᱴᱚ ᱟᱠᱟᱱᱟ, ᱚᱱᱠᱟ ᱡᱩᱚᱫᱤ ᱜᱤᱫᱽᱨᱟᱹ ᱠᱚ ᱠᱚᱥᱴᱚ ᱵᱟᱠᱚ ᱦᱩᱭᱩᱜ ᱢᱟ ᱦᱳᱭᱥᱮ᱾
ᱦᱮᱸ ᱢᱟᱱᱮ ᱦᱟᱯᱮᱱ ᱫᱤᱱ ᱠᱚᱥᱴᱚ ᱟᱞᱚ ᱵᱷᱳᱜᱽ ᱦᱩᱭᱩᱜ ᱢᱟ᱾ ᱟᱨ ᱱᱮᱛᱟᱨ ᱫᱚ ᱢᱟᱱᱮ ᱥᱮᱫᱟᱭ ᱫᱚ ᱦᱚᱲ- ᱠᱚᱢ ᱠᱚ ᱛᱟᱦᱮᱸ ᱠᱟᱱᱟ ᱥᱮ, ᱟᱫᱚ ᱡᱟᱭᱜᱟ ᱡᱩᱢᱤ ᱦᱚᱸ ᱢᱟᱱᱮ ᱵᱮᱥᱤ ᱧᱚᱜ ᱛᱟᱦᱮᱸ ᱠᱟᱱᱟ᱾ ᱢᱤᱫ ᱦᱚᱲᱟᱜ ᱜᱮ- ᱵᱟᱨᱚ ᱵᱤᱜᱷᱟᱹ ᱯᱚᱱᱨᱚ ᱵᱤᱜᱷᱟᱹ ᱠᱟᱛᱮᱫ, ᱦᱮᱸ ᱥᱮ ᱠᱩᱲᱤ ᱵᱤᱜᱷᱟᱹ ᱠᱟᱛᱮᱫ᱾ ᱟᱨ ᱱᱮᱛᱟᱨ ᱫᱚ ᱚᱠᱟᱨᱮ ᱢᱤᱫ ᱦᱚᱲ ᱨᱮᱱᱟᱜ ᱜᱮ ᱢᱤᱫ ᱵᱤᱜᱷᱟᱹ ᱟᱨᱚ ᱡᱩᱫᱤ ᱦᱟ- ᱦᱟᱯᱮᱱ ᱫᱤᱱ ᱢᱟᱱᱮ ᱤᱱᱠᱟᱹ ᱜᱮᱥᱮ ᱵᱚᱝᱥᱚ ᱫᱚ ᱢᱟᱨᱟᱝ ᱪᱟᱞᱟᱜᱼᱟ᱾ ᱛᱟᱦᱚᱞᱮ ᱟᱫᱚ ᱵᱟᱝ ᱦᱩᱭᱩᱜᱼᱟ ᱟᱨᱠᱤ᱾
ᱛᱤᱱᱟᱹᱜ ᱮᱢ ᱦᱟᱴᱤᱧᱟ ᱦᱳᱭ ᱥᱮ
ᱦᱳᱭ, ᱦᱟᱹᱴᱤᱧ ᱫᱚ ᱵᱟᱭ ᱜᱟᱱᱚᱜᱼᱟ ᱥᱮ, ᱟᱨ ᱚᱱᱟ